ᱦᱮ
ᱨᱚᱲ ᱠᱚᱵᱤᱱ ᱟᱸᱡᱚᱢ ᱧᱟᱢᱮᱫ ᱜᱮᱭᱟᱹ ᱥᱮ ᱵᱟᱝᱜᱮ?
ᱦᱮᱸ ᱜᱚᱝᱠᱮ ᱱᱟᱯᱟᱭ ᱥᱟᱺᱦᱤᱡ ᱜᱮ ᱞᱤᱧ ᱟᱸᱡᱚᱢ ᱧᱟᱢ ᱮᱫ ᱠᱟᱱᱟ᱾
ᱟᱪᱪᱷᱟ ᱤᱧ ᱦᱚᱸ ᱜᱚᱝᱠᱮ ᱨᱚᱲ ᱫᱚ ᱦᱟᱸᱜ ᱠᱷᱟᱱ ᱱᱟᱯᱟᱭ ᱥᱟᱦᱤᱡ ᱜᱤᱧ ᱟᱸᱡᱚᱢ ᱧᱟᱢ ᱫᱟ ᱛᱟᱦᱚ ᱞᱮ ᱜᱚᱝᱠᱮ ᱱᱤᱛᱚᱜ ᱫᱚ ᱪᱮᱫ ᱠᱚᱵᱤᱱ ᱠᱟᱹᱢᱤ ᱵᱟᱲᱟᱭ ᱫᱟ?
ᱠᱟᱹᱢᱤ ᱫᱚ ᱠᱷᱟᱱ ᱦᱟᱸᱜ ᱚᱸᱜᱚᱸᱭ ᱨᱚᱦᱚᱭ ᱠᱟᱹᱢᱤ ᱜᱮ ᱠᱚᱜᱮ ᱞᱤᱧ ᱨᱚᱦᱚᱭ ᱵᱟᱲᱟ ᱭᱮᱫ ᱠᱟᱱᱟ᱾ ᱟᱨ ᱚᱸ ᱚᱠᱛᱚ ᱠᱚᱸᱦᱚ ᱪᱟᱵᱟ ᱦᱮᱡ ᱟᱫ ᱦᱟᱸᱜ ᱱᱤᱛᱳᱜ ᱫᱚ ᱨᱟᱠᱟᱵ ᱦᱟᱛᱟᱲ ᱠᱟᱱᱟ ᱞᱤᱧ᱾
ᱚ ᱟᱹᱰᱤ ᱱᱟᱯᱟᱭ ᱜᱮ᱾ ᱠᱟᱹᱢᱤ ᱠᱚᱦᱚᱸ ᱫᱚᱨᱠᱟᱨ ᱠᱟᱱ ᱜᱮᱭᱟ ᱵᱟᱝ ᱠᱷᱟᱱ ᱫᱚ ᱵᱟᱝ ᱫᱩᱜ ᱜᱟᱱᱚᱜᱼᱟ᱾ ᱟᱫᱚ ᱜᱚᱝᱠᱮ ᱟᱞᱟᱝ ᱱᱤᱛᱳᱜ ᱫᱚᱧ ᱢᱚᱱᱮ ᱟᱠᱟᱫᱟ ᱟᱞᱟᱝ ᱫᱚ ᱢᱤᱫᱴᱟᱝ ᱥᱟᱛᱟᱢ ᱛᱮᱞᱟᱝ ᱨᱚᱯᱚᱲᱟ᱾ ᱚᱠᱟ ᱞᱮᱠᱟ ᱜᱚᱝᱠᱮ ᱥᱟᱛᱟᱢ ᱟᱛᱮᱜ ᱨᱚᱯᱚᱲ ᱞᱮᱱᱠᱷᱟᱱ?
ᱪᱮᱫ ᱚᱱᱟ ᱢᱟ ᱱᱟᱯᱟᱭ ᱠᱟᱛᱷᱟ ᱠᱟᱱ ᱜᱮᱭᱟ᱾ ᱛᱟᱞᱦᱮ ᱢᱟ ᱜᱚᱝᱠᱮ ᱢᱤᱫᱴᱤᱱ ᱚᱱᱠᱟᱱᱟᱜ ᱥᱟᱛᱟᱢ ᱵᱟᱪᱷᱟᱣ ᱛᱟᱞᱟᱝ ᱢᱮ᱾
ᱥᱟᱛᱟᱢ ᱫᱳ ᱱᱚᱜ-ᱚᱭ᱾ ᱧᱮᱞᱚᱜ ᱠᱟᱱᱟ ᱤᱥᱠᱩᱞ ᱠᱚᱨᱮ ᱥᱮ ᱴᱤᱭᱩᱥᱟᱱ ᱠᱚᱨᱮᱜ ᱡᱚᱠᱷᱚᱱ ᱜᱮ ᱢᱟᱹᱭ ᱠᱚ ᱥᱮ ᱵᱟᱹᱵᱩ ᱠᱚᱠᱚ ᱚᱞᱚᱜ ᱠᱚᱠᱚ ᱪᱟᱞᱟᱜ ᱠᱟᱱᱟ᱾ ᱟᱫᱚ ᱟᱭᱢᱟ ᱞᱮᱠᱟᱱᱟᱜ ᱢᱤᱫᱴᱟᱝ ᱱᱟᱦᱟᱪᱟᱨ ᱨᱮᱠᱚ ᱯᱟᱨᱟᱣᱚᱜ ᱠᱟᱱᱟ᱾ ᱟᱫᱚ ᱢᱤᱫᱴᱟᱝ ᱚᱱᱟᱜᱮ ᱛᱩᱱᱟᱹᱜ ᱴᱟ ᱱᱟᱯᱟᱭᱚᱜ ᱠᱟᱱᱟ ᱥᱮ ᱛᱩᱱᱟᱹᱜ ᱴᱟ ᱵᱷᱟᱜᱮᱜ ᱠᱟᱱᱟ᱾ ᱚᱱᱟ ᱦᱟᱛᱮᱜᱮ ᱞᱟᱝ ᱨᱚᱯᱚᱲᱟ᱾
ᱦᱳᱭ ᱜᱚᱝᱠᱮ ᱮᱠᱫᱚᱢ ᱮᱠᱫᱚᱢ᱾ ᱛᱟᱞᱦᱮ ᱢᱟ ᱜᱚᱝᱠᱮ ᱮᱛᱚᱦᱚᱵ ᱫᱚ ᱠᱷᱟᱱᱟᱜ ᱟᱢᱜᱮ ᱮᱛᱚᱦᱚᱵ ᱛᱟᱞᱟᱝ ᱢᱮ᱾
ᱦᱮᱸ ᱜᱚᱝᱠᱮ᱾ ᱫᱚ ᱟᱵᱚ ᱫᱚᱵᱚ ᱱᱚᱣᱟ ᱤᱥᱠᱩᱞ ᱠᱚᱞᱮᱡᱽ ᱫᱚ ᱪᱮᱫ ᱠᱟᱱᱟ, ᱤᱥᱠᱩᱞ ᱠᱚᱞᱮᱡᱽ ᱫᱚ ᱢᱤᱫᱴᱟᱝ ᱚᱞᱚᱜ ᱨᱮᱱᱟᱜ ᱡᱟᱭᱜᱟ ᱜᱮ ᱠᱟᱱᱟ ᱵᱟᱝ? ᱟᱨ ᱚᱨᱜᱮ ᱚᱸᱰᱮ ᱫᱚ ᱚᱞᱚᱜ ᱞᱟᱹᱜᱤᱫ ᱜᱮᱠᱚ ᱪᱟᱞᱟᱜ-ᱟ᱾ ᱡᱟᱸᱦᱟᱱᱟᱜ ᱥᱮᱲᱟ ᱞᱟᱹᱜᱤᱫ ᱠᱚ ᱪᱟᱞᱟᱜ-ᱟ᱾ ᱢᱮᱱᱠᱷᱟᱱ ᱱᱤᱛᱚᱜ ᱫᱚ ᱧᱮᱞᱚᱜ ᱠᱟᱱᱟ ᱱᱚᱣᱟ ᱤᱥᱠᱩᱞ ᱠᱚᱞᱮᱡᱽ ᱫᱚ ᱢᱟᱹᱭ ᱵᱟᱹᱵᱩ ᱛᱟᱠᱚ ᱫᱚ ᱟᱵᱟᱨ ᱫᱩᱞᱟᱹᱲ ᱢᱮᱫ ᱛᱮ ᱠᱚ ᱧᱮᱞᱫᱟ᱾ ᱞᱟᱹᱭ ᱫᱟᱠᱚ ᱡᱮ ᱤᱥᱠᱩᱞ ᱞᱟᱝ ᱪᱟᱞᱟᱜ ᱢᱟ, ᱟᱨᱦᱚᱸ ᱫᱩᱞᱟᱹᱨᱟᱢ ᱧᱟᱢ ᱜᱚᱫ ᱠᱟᱜ-ᱟ᱾ ᱚᱱᱠᱟᱱᱟᱜ ᱢᱤᱫᱴᱟᱝ ᱠᱟᱛᱷᱟ ᱠᱚᱦᱚᱸ ᱟᱸᱡᱚᱢᱚᱜ ᱠᱟᱱᱟ᱾ ᱟᱞᱮ ᱥᱮᱫ ᱢᱟ ᱜᱤᱫᱽᱨᱟᱹ ᱠᱚ ᱫᱚ ᱜᱤᱫᱽᱨᱟᱹ ᱠᱚᱫᱚ ᱵᱟᱝᱠᱚ ᱪᱟᱜ ᱠᱟᱱ ᱛᱟᱦᱮᱸᱜ ᱤᱥᱠᱩᱞ ᱠᱚᱞᱮᱡᱽ ᱫᱚ᱾ ᱤᱥᱠᱩᱞ ᱜᱮ ᱞᱟᱹᱭ ᱜᱟᱱᱚᱜ-ᱟ᱾ ᱟᱫᱚ ᱠᱤᱪᱷᱩ ᱫᱤᱱ ᱯᱚᱨᱤᱧ ᱟᱸᱡᱚᱢᱮᱫ ᱠᱚᱣᱟ ᱥᱮ ᱪᱮᱛ ᱱᱩᱱᱠᱩ ᱠᱚᱣᱟᱜ ᱱᱚᱣᱟ ᱢᱚᱱᱮ ᱨᱮᱦᱚᱸ ᱱᱚᱣᱟ ᱡᱤᱱᱤᱥᱴᱟᱜ ᱫᱚ ᱡᱟᱱᱟᱢ ᱟᱠᱟᱱ ᱛᱟᱠᱚᱣᱟ᱾ ᱟᱨ ᱚᱱᱟ ᱠᱷᱟᱹᱛᱤᱨ ᱫᱚᱢᱮ ᱤᱥᱠᱩᱞ ᱠᱚᱦᱚᱸ ᱠᱚ ᱵᱟᱝᱠᱚ ᱦᱤᱲᱤᱧ ᱮᱫᱟ, ᱫᱤᱱᱟᱹᱢ ᱜᱮᱠᱚ ᱪᱟᱞᱟᱜ ᱠᱟᱱᱟ᱾ ᱟᱫᱚ ᱚᱱᱟᱜᱮ ᱵᱟᱹᱧ ᱵᱩᱡᱷᱟᱹᱣ ᱧᱟᱢᱮᱫᱟ ᱱᱩᱝᱠᱩ ᱫᱚ ᱤᱥᱠᱩᱞ ᱫᱚ ᱚᱞᱚᱜ ᱜᱮᱛᱚ ᱠᱚ ᱪᱟᱞᱟᱜ ᱠᱟᱱᱟ, ᱥᱮᱜ ᱠᱚ ᱪᱟᱞᱟᱣ ᱠᱟᱛᱮᱜ ᱚᱱᱠᱟ ᱠᱟᱱᱟᱜ ᱠᱟᱹᱢᱤ ᱠᱟᱹᱥᱧᱤ ᱠᱚ ᱠᱚᱨᱟᱣᱮᱫᱟ᱾ ᱟᱫᱚ ᱜᱚᱝᱠᱮ ᱤᱧᱟᱹᱜ ᱠᱩᱠᱞᱤ ᱫᱚ ᱱᱚᱣᱟ ᱡᱮ ᱟᱢ ᱠᱤ ᱟᱯᱮ ᱥᱮᱫ ᱨᱮᱱ ᱧᱮᱞ ᱟᱠᱟᱛ ᱠᱚᱣᱟᱢ ᱟᱯᱮᱨᱮᱱ ᱱᱚᱝᱠᱟᱜᱮ ᱜᱤᱫᱽᱨᱟᱹ ᱠᱚᱜᱮ ᱱᱚᱣᱟ ᱩᱢᱮᱨ ᱨᱮᱠᱚ ᱱᱚᱝᱠᱟᱱ ᱥᱮᱫ ᱠᱚ ᱞᱟᱦᱟ ᱪᱟᱞᱟᱜ ᱠᱟᱱᱟ ᱞᱮᱠᱟ?
ᱦᱮᱸ ᱜᱚᱝᱠᱮ ᱱᱚᱣᱟ ᱫᱚ ᱠᱷᱟᱱ ᱦᱟᱸᱜ ᱞᱟᱹᱭ ᱜᱟᱱᱚᱜ-ᱟ ᱢᱤᱫ ᱥᱮᱱ ᱫᱚ ᱵᱟᱝ ᱜᱚᱴᱟ ᱥᱮᱱ ᱜᱮ ᱱᱚᱣᱟ ᱫᱚ ᱜᱮ ᱧᱮᱞᱚᱜ ᱟᱨ ᱜᱚᱝᱠᱮ ᱱᱚᱜᱼᱚᱱᱟ ᱵᱮᱱ ᱧᱮᱞ ᱛᱚᱨᱟᱭᱟ ᱡᱮ ᱮᱭ ᱠᱟᱨᱚᱱ ᱛᱮ ᱦᱩᱭᱩᱜ ᱠᱟᱱᱟ ᱡᱟᱦᱟᱸ ᱫᱚ ᱢᱟᱪᱮᱫ ᱠᱚ ᱛᱟᱦᱮᱱ ᱩᱱᱠᱩ ᱠᱚᱦᱚᱸ ᱠᱟᱱ ᱴᱷᱤᱠ ᱢᱚᱛᱚ ᱠᱮᱞᱟᱥ ᱠᱚᱦᱚᱸ ᱵᱟᱝᱠᱚ ᱦᱟᱛᱟᱣ ᱛᱟᱠᱚᱣᱟ᱾
ᱟᱪᱪᱷᱟ᱾
ᱛᱟᱦᱞᱮ ᱠᱷᱟᱱ ᱦᱚᱜᱼᱚᱱᱟ ᱠᱚ ᱚᱠᱛᱚ ᱨᱮ
ᱱᱩᱠᱩ ᱠᱚᱫᱚ ᱪᱮᱜ ᱠᱚ ᱪᱤᱠᱟᱹᱭᱟ, ᱟᱫᱚ ᱠᱷᱟᱱ ᱦᱟᱸᱜ ᱟᱯᱟᱱ ᱟᱹᱯᱤᱱ ᱡᱩᱨᱤᱼᱯᱟᱹᱨᱤ ᱠᱚ ᱯᱟᱸᱡᱟ ᱡᱚᱝᱚᱜ ᱠᱟᱱᱟ᱾ ᱢᱮᱱᱫᱚ ᱟᱠᱚ ᱠᱮᱞᱟᱥ ᱠᱚᱨᱮ ᱚᱝᱠᱟ ᱜᱟᱯᱟᱞᱢᱟᱨᱟᱣ ᱼ ᱜᱟᱯᱟᱞᱢᱟᱨᱟᱣ ᱛᱮᱜᱮ ᱡᱟᱦᱟᱸ ᱫᱚ ᱟᱠᱚ ᱛᱟᱞᱟ ᱚᱱᱮ ᱚᱱᱠᱟᱱᱟᱜ ᱠᱚ ᱵᱮᱱᱟᱜ ᱠᱟᱱᱟ᱾
ᱟᱪᱪᱷᱟ,
ᱦᱳᱭ ᱦᱳᱭ ᱦᱚᱸᱜᱼᱱᱟ ᱠᱚ ᱡᱟᱦᱟᱸ ᱦᱩᱭᱩᱜ ᱠᱟᱱᱟ᱾
ᱦᱮᱸ ᱜᱚᱝᱠᱮ ᱚᱝᱠᱟᱜᱮ ᱧᱮᱞ ᱫᱚ ᱧᱮᱞᱚᱜ ᱠᱟᱱ ᱜᱮᱭᱟ᱾ ᱟᱯᱱᱟᱨ ᱛᱟᱞᱟ ᱨᱮᱜᱮ ᱱᱚᱝᱠᱟᱱᱟᱜ ᱥᱟᱹᱜᱟᱹᱭ ᱠᱚᱠᱚ ᱡᱚᱨᱟᱣ ᱫᱟ ᱟᱨ ᱠᱚ ᱟᱯᱱᱟᱨ ᱢᱚᱱ ᱛᱮᱫᱚ ᱠᱚ ᱞᱟᱹᱭ ᱫᱟ ᱢᱚᱱᱮ ᱦᱚᱭ ᱱᱚᱣᱟ ᱫᱚ ᱟᱹᱰᱤ ᱢᱤᱜᱴᱟᱝ ᱵᱷᱟᱜᱮ ᱧᱚᱜ ᱠᱚ ᱠᱟᱹᱢᱤ ᱠᱟᱱᱟ᱾ ᱢᱮᱱᱠᱷᱟᱱ ᱜᱚᱝᱠᱮ ᱱᱚᱣᱟ ᱫᱚ, ᱵᱟᱹᱲᱤᱜ ᱢᱤᱜ ᱥᱮᱜ ᱛᱮᱫᱚ ᱟᱹᱰᱤ ᱵᱟᱹᱲᱤᱜ ᱜᱮ ᱦᱩᱭᱩᱜ ᱠᱟᱱᱟ᱾ ᱟᱫᱚ ᱦᱮᱸ ᱟᱨ ᱱᱚᱣᱟ ᱡᱩᱭᱟᱹᱱ ᱩᱢᱮᱨ ᱨᱮᱫᱚ ᱱᱚᱝᱠᱟᱱᱟᱜ ᱠᱟᱹᱢᱤ ᱠᱟᱹᱥᱱᱤ ᱫᱚ ᱦᱩᱭᱩᱜ ᱜᱮᱭᱟ᱾ ᱱᱚᱣᱟ ᱫᱚ ᱡᱟᱦᱟᱸᱱᱟᱜ ᱢᱟᱨᱟᱝ ᱠᱟᱛᱷᱟ ᱫᱚ ᱵᱟᱝ ᱠᱟᱱᱟ᱾ ᱟᱫᱚ ᱚᱱᱟᱜᱮ ᱟᱫᱚ ᱵᱟᱹᱭ ᱵᱟᱹᱭ ᱛᱮ ᱚᱱᱟ ᱠᱚᱸᱦᱚᱸ ᱚᱸ ᱧᱮᱞ ᱦᱩᱭᱩᱜᱼᱟ ᱡᱮ ᱚᱠᱟ ᱞᱮᱠᱟ ᱵᱷᱟᱵᱽᱛᱮ ᱱᱚᱣᱟ ᱠᱚᱫᱚ ᱮᱱ ᱦᱚᱸ ᱵᱟᱹᱲᱛᱤ ᱥᱮᱫ ᱵᱟᱝ ᱞᱟᱦᱟ ᱪᱟᱞᱟᱜ ᱢᱟ᱾ ᱦᱮᱸ ᱥᱮ ᱵᱟᱝ?
ᱦᱳᱭ ᱜᱚᱢᱠᱮ ᱱᱚᱣᱟ ᱫᱚ ᱥᱟᱹᱨᱤ ᱠᱟᱛᱷᱟ ᱠᱟᱱ ᱜᱮᱭᱟ, ᱟᱨ ᱛᱮᱫᱚ ᱠᱷᱟᱱ ᱦᱟᱸᱜ ᱱᱚᱣᱟ ᱫᱚ ᱵᱟᱝᱠᱚ ᱵᱩᱡᱷᱟᱹᱣ ᱫᱟᱲᱮᱜ ᱠᱟᱱᱟ ᱡᱮ ᱱᱚᱣᱟ ᱡᱤᱱᱤᱥ ᱫᱚᱠᱚ ᱟᱠᱚ ᱫᱚᱠᱚ ᱢᱚᱱᱮᱭᱮᱜ ᱠᱟᱱᱟ ᱡᱮ, ᱮᱢᱚᱱ ᱟᱵᱚ ᱡᱮᱢᱚᱱ ᱞᱚᱠᱟ ᱜᱩᱴᱤ ᱵᱚᱱ ᱠᱷᱮᱞᱟ, ᱥᱮ ᱠᱟᱹᱴᱤᱜ ᱵᱟᱹᱦᱩ ᱡᱟᱣᱟᱸ ᱵᱟᱵᱚᱱ ᱠᱷᱮᱞᱮᱜ ᱛᱟᱦᱮᱸᱜ ᱚᱱᱮ ᱚᱝᱠᱟ ᱟᱠᱚ ᱫᱚᱠᱚ ᱢᱚᱱᱮᱭᱮᱜ ᱠᱟᱱᱟ᱾
ᱴᱷᱤᱠ,
ᱦᱳᱭ ᱦᱚᱸᱜᱼᱱᱟ ᱠᱚ ᱠᱷᱟᱹᱛᱤᱨ ᱛᱮᱜᱮ ᱱᱩᱠᱩ ᱠᱚ ᱛᱟᱞᱟ ᱨᱮᱫᱚ ᱦᱚᱸᱜᱼ ᱱᱚᱝᱠᱟᱱ ᱥᱟᱹᱜᱟᱹᱭ ᱠᱚ ᱵᱮᱱᱟᱜ ᱠᱟᱱᱟ᱾ ᱟᱠᱚ ᱛᱮᱜᱮ ᱜᱟᱯᱟᱞᱢᱟᱨᱟᱣ ᱠᱚᱦᱚᱸ ᱠᱚ ᱞᱟᱦᱟ ᱤᱫᱤ ᱫᱟ᱾
ᱦᱮᱸ ᱥᱮ ᱵᱟᱝ ᱜᱚᱝᱠᱮ?
ᱦᱮᱸ ᱜᱚᱝᱠᱮ᱾ ᱱᱚᱣᱟ ᱫᱚ ᱮᱠᱫᱚᱢ ᱥᱟᱹᱨᱤ ᱠᱟᱛᱷᱟᱜᱮᱢ ᱞᱟᱹᱭ ᱠᱟᱫᱟ᱾ ᱟᱠᱚ ᱫᱚᱠᱚ ᱢᱚᱱᱮᱫᱟ ᱦᱚᱸᱜᱼᱚᱭ ᱡᱟᱦᱟᱸ ᱞᱮᱠᱟ ᱦᱩᱸᱰᱤᱧ ᱨᱮᱵᱚᱱ ᱠᱷᱮᱞ ᱵᱟᱲᱟᱭ ᱜᱮᱭᱟ ᱚᱱᱠᱟᱱᱟᱜ ᱠᱟᱹᱦᱤᱱᱤ ᱠᱚᱜᱮ ᱠᱟᱱᱟ ᱥᱮ ᱪᱮᱜ ᱟᱫᱚ ᱱᱚᱣᱟ ᱫᱚ ᱡᱟᱦᱟᱸ ᱞᱮᱠᱟ ᱢᱤᱜ ᱥᱮᱜ ᱛᱮᱫᱚ ᱨᱟᱹᱥᱠᱟᱹᱣᱟᱱᱟᱜ ᱢᱚᱱᱮ ᱛᱮᱠᱚ ᱠᱟᱹᱢᱤ ᱠᱟᱹᱥᱱᱤᱭᱟ ᱴᱷᱤᱠ ᱜᱮᱭᱟ᱾ ᱟᱵᱟᱨ ᱢᱤᱜ ᱥᱮᱜ ᱛᱮᱫ ᱫᱚ ᱦᱟᱸᱜ ᱠᱟᱱ ᱚᱠᱚᱭ ᱠᱚᱫᱚ ᱩᱱᱠᱩᱣᱟᱜ ᱢᱚᱱᱳ ᱵᱷᱟᱵᱽ ᱵᱟᱝ ᱵᱩᱡᱷᱟᱹᱣ ᱠᱟᱛᱮᱜ ᱠᱚ ᱫᱟᱞ ᱦᱚᱸᱠᱚ ᱫᱟᱞ ᱵᱟᱲᱟ ᱟᱠᱟᱜ ᱠᱚᱣᱟ᱾ ᱱᱚᱜᱼᱚᱭ ᱠᱤᱪᱷᱩ ᱫᱤᱱ ᱨᱮᱱᱟᱜ ᱜᱮ ᱠᱷᱚᱵᱚᱨ ᱦᱚᱧ ᱟᱸᱡᱚᱢᱮᱜ ᱛᱟᱦᱮᱸᱜ ᱡᱮ ᱱᱚᱝᱠᱟ ᱜᱮ ᱠᱟᱞᱟᱥ ᱛᱟᱞᱟᱨᱮ ᱱᱚᱝᱠᱟ ᱠᱚ ᱫᱩᱞᱟᱹᱲ ᱨᱮᱱᱟᱜ ᱥᱟᱹᱜᱟᱹᱭ ᱠᱚ ᱡᱚᱨᱟᱱ ᱠᱷᱟᱹᱛᱤᱨ ᱚᱝᱠᱟ ᱢᱟᱥᱴᱟᱨ ᱩᱱᱠᱤᱱ ᱜᱤᱫᱽᱨᱟᱹ ᱠᱚᱭ ᱫᱟᱞ ᱞᱮᱜ ᱠᱤᱱᱟᱭ᱾ ᱟᱫᱚ ᱤᱧᱫᱩᱧ ᱞᱟᱹᱭᱟ ᱱᱚᱸᱰᱮ ᱫᱚ, ᱱᱚᱣᱟ ᱫᱚ ᱜᱚᱢᱠᱮ ᱠᱚᱣᱟᱜ ᱦᱚᱸ ᱧᱮᱞ ᱫᱚ ᱞᱟᱹᱠᱛᱤᱜ ᱠᱟᱱᱟ ᱡᱮ ᱵᱩᱡᱷᱟᱹᱣ᱾ ᱥᱮᱫ ᱩᱝᱠᱤᱱ ᱢᱟᱨ ᱯᱟᱹᱴᱷᱩᱣᱟᱹ ᱠᱤᱱ ᱦᱚᱸ ᱵᱩᱡᱷᱟᱹᱣ ᱦᱚᱪᱚ ᱠᱤᱱ ᱦᱳᱭᱳᱜ-ᱟ᱾ ᱱᱚᱣᱟ ᱫᱚ ᱡᱮ᱾ ᱛᱤᱱᱟᱹᱜᱴᱟᱜ ᱵᱤᱱ ᱱᱟᱯᱟᱭᱚᱜ ᱠᱟᱱᱟ ᱥᱮ ᱛᱤᱱᱟᱹᱜᱴᱟᱜ ᱵᱟᱲᱤᱡᱚᱜ ᱠᱟᱱᱟ᱾ ᱦᱮᱸ ᱥᱮ ᱵᱟᱝ ᱜᱚᱢᱠᱮ᱾
ᱦᱳᱭ ᱜᱝᱢᱠᱮ ᱱᱚᱣᱟ ᱢᱟ ᱥᱟᱨᱤ ᱠᱟᱛᱷᱟ ᱠᱟᱱ ᱜᱮᱭᱟ᱾ ᱛᱷᱚ ᱱᱚᱰᱮ ᱫᱚ ᱢᱟᱪᱮᱛᱟᱱᱤ ᱠᱚᱦᱚᱸ ᱵᱩᱡᱷᱟᱹᱣ ᱞᱟᱠᱛᱤ ᱠᱟᱱᱟ ᱡᱮ᱾ ᱱᱤᱛᱳᱜ ᱱᱟᱦᱟᱜ ᱡᱩᱜᱽ ᱨᱮᱫᱚ ᱠᱷᱟᱱ ᱦᱟᱸᱜ᱾ ᱧᱮᱞᱟᱵᱮᱱ ᱡᱮ ᱠᱚᱢ ᱩᱢᱮᱨ ᱨᱮᱦᱚᱸ ᱵᱟᱯᱞᱟ ᱠᱚᱦᱚᱸ ᱦᱩᱭᱩᱜ ᱠᱟᱱᱟ᱾ ᱱᱚᱜᱚᱭ ᱡᱮ ᱯᱟᱹᱴᱷᱩᱣᱟᱹ ᱠᱚ ᱥᱮᱪᱮᱫ ᱠᱚ ᱧᱟᱢᱮᱜ ᱠᱟᱱᱟ᱾ ᱚᱠᱟ ᱞᱮᱠᱟᱱᱟᱜ ᱥᱮᱪᱮᱫ ᱱᱚᱜ ᱱᱚᱠᱟᱱᱟᱜ ᱥᱮᱪᱮᱫ ᱠᱚ ᱧᱟᱢᱮᱜ ᱠᱟᱱᱟ᱾ ᱡᱟᱸᱦᱟ ᱫᱚ ᱟᱠᱚ ᱛᱟᱞᱟᱨᱮ᱾ ᱥᱟᱹᱜᱟᱹᱭ ᱡᱚᱲᱟᱣ ᱦᱚᱸᱜ ᱱᱚᱠᱟᱱᱟᱜ ᱥᱮᱪᱮᱫ ᱱᱮᱛᱟᱨ ᱫᱚ ᱵᱟᱲᱛᱤ ᱧᱮᱞᱚᱜ ᱠᱟᱱᱟ᱾
ᱴᱷᱤᱠ᱾ ᱟᱨ ᱱᱚᱝᱠᱟ ᱫᱟᱞ ᱠᱟᱛᱮ ᱫᱚ ᱚᱠᱚᱭ ᱦᱚᱸ ᱵᱟᱝᱠᱚ ᱥᱟᱥᱚᱱᱚᱜ-ᱟ ᱵᱟᱝ᱾ ᱫᱟᱞ ᱞᱮᱠᱷᱟᱱ ᱫᱚ ᱯᱟᱹ ᱢᱟᱱᱚᱥᱤᱠ ᱵᱷᱟᱵᱽ ᱛᱮ ᱦᱚᱸᱭ ᱩᱱᱤ ᱦᱚᱸᱭ ᱵᱟᱲᱤᱡᱚᱜ ᱟᱭ᱾ ᱥᱮ ᱟᱨᱦᱚᱸ ᱱᱚᱝᱠᱟᱱᱟᱜ ᱵᱟᱹᱲᱤᱜ ᱠᱟᱹᱢᱤ ᱥᱮᱜ ᱦᱚᱸᱭ ᱞᱟᱦᱟ ᱤᱫᱤᱜ ᱟᱭ᱾ ᱱᱚᱝᱠᱟ ᱫᱟᱞ ᱫᱚ ᱦᱟᱸᱜ ᱠᱷᱟᱱ ᱵᱟᱝ ᱴᱷᱤᱠᱟ᱾ ᱤᱧ ᱫᱩᱧ ᱢᱚᱱᱮᱭᱟ ᱯᱟᱹᱴᱷᱩᱣᱟᱹ ᱠᱚᱦᱚᱸ ᱵᱩᱡᱷᱟᱹᱣ ᱠᱚ ᱦᱳᱭᱳᱜ-ᱟ᱾ ᱟᱨ ᱚᱱᱟ ᱥᱟᱶᱛᱮ ᱢᱤᱜᱴᱟᱝ ᱜᱟᱨᱡᱮᱱ ᱢᱤᱴᱤᱝ ᱠᱚᱦᱚᱸ ᱫᱚᱦᱚ ᱠᱟᱜ ᱦᱩᱭᱩᱜ-ᱟ᱾ ᱦᱟᱸ ᱡᱟᱸᱦᱟᱛᱮ ᱞᱟᱹᱭ ᱟᱠᱚ ᱢᱟᱠᱚ᱾ ᱜᱤᱫᱽᱨᱟᱹ ᱠᱚ ᱥᱮ ᱜᱟᱨᱡᱮᱱ ᱠᱚᱦᱚᱸ᱾ ᱡᱮ ᱱᱚᱝᱠᱟᱱ ᱩᱢᱮᱨ ᱫᱚ ᱦᱟᱸᱜ ᱠᱷᱟᱱ ᱯᱟᱹᱴᱷᱩᱣᱟᱹ ᱠᱚᱫᱚ ᱯᱮ ᱟᱞᱚᱯᱮ ᱫᱟᱞ ᱠᱚᱣᱟ᱾ ᱱᱚᱝᱠᱟᱱ ᱩᱢᱮᱨ ᱫᱚ ᱵᱩᱡᱷᱟᱹᱣ ᱟᱠᱚ ᱯᱮ ᱛᱚ ᱵᱩᱡᱷᱟᱹᱣ᱾ ᱠᱩᱨᱤᱱᱟᱜ ᱩᱢᱮᱨ ᱠᱚ‌ᱠᱟᱱᱟ ᱱᱚᱣᱟ ᱠᱚᱫᱚ᱾
ᱦᱳᱭ ᱜᱚᱢᱠᱮ, ᱚᱱᱟ ᱢᱟ ᱠᱟᱛᱷᱟ ᱠᱟᱱ ᱜᱮᱭᱟ, ᱟᱨ᱾ ᱱᱚᱰᱮ ᱫᱚ ᱠᱷᱟᱱ ᱦᱟᱸᱜ ᱟᱭᱳ ᱵᱟᱵᱟ ᱦᱚᱸ᱾ ᱦᱚᱸ ᱠᱟᱹᱴᱤᱡ ᱵᱩᱡᱷᱟᱹᱣ ᱞᱟᱠᱛᱤ ᱠᱟᱱᱟ, ᱡᱮ ᱟᱯᱱᱟᱨ ᱨᱮᱱ ᱜᱤᱫᱽᱨᱟᱹ᱾ ᱪᱮᱜ ᱠᱚᱭ ᱪᱤᱠᱟᱹᱭᱮᱜ ᱠᱟᱱᱟᱭ ᱥᱟᱶ ᱥᱟᱶᱛᱮ᱾ ᱩᱱᱤ ᱚᱠᱟ ᱞᱮᱠᱟᱱᱟᱜ ᱨᱟᱥᱛᱟ ᱛᱮ ᱪᱟᱞᱟᱜ ᱠᱟᱱᱟᱭ᱾ ᱚᱱᱮ ᱚᱱᱟ ᱠᱚ᱾ ᱩᱱᱠᱩ ᱠᱟᱹᱴᱤᱡ ᱡᱩᱫᱤ ᱠᱚ ᱫᱤᱥ ᱦᱩᱫᱤᱥᱟ ᱛᱟᱦᱞᱮ ᱠᱷᱟᱱ ᱦᱟᱸᱜ, ᱟᱨᱚ᱾ ᱱᱟᱯᱟᱭᱚᱜ ᱵᱮᱱ ᱢᱚᱱᱮᱭᱟ᱾
ᱦᱮᱸ ᱜᱚᱢᱠᱮ ᱱᱚᱣᱟ ᱫᱚ᱾ ᱟᱹᱰᱤ ᱫᱟᱢᱟᱱ ᱠᱟᱛᱷᱟ ᱜᱮᱵᱤᱱ ᱞᱟᱹᱭ ᱟᱠᱟᱫᱟ᱾ ᱜᱟᱨᱡᱮᱱ ᱫᱚ ᱧᱮᱞ ᱴᱟᱠ ᱮᱠᱟᱞ ᱜᱮ ᱧᱮᱞ ᱞᱟᱹᱠᱛᱤ ᱠᱟᱱ ᱜᱮᱭᱟ᱾ ᱚᱠᱟᱱᱟᱜ ᱚᱠᱟ ᱞᱮᱠᱟᱱᱟᱜ ᱠᱟᱹᱢᱤ ᱠᱟᱹᱥᱱᱤ ᱠᱚᱦᱚᱸ ᱠᱤᱱ ᱟᱠᱤᱱ ᱨᱮᱱ᱾ ᱠᱩᱲᱤ ᱜᱮᱛᱟᱢ ᱥᱮ ᱠᱚᱲᱟ ᱛᱟᱢ ᱠᱤᱱ ᱠᱟᱹᱢᱤᱭᱮᱫᱟ᱾ ᱟᱨ ᱞᱟᱹᱭ ᱵᱩᱡᱷᱟᱹᱣ ᱦᱚᱸ᱾ ᱟᱨ ᱵᱟᱢ ᱵᱩᱡᱷᱟᱹᱣ ᱠᱤᱱ ᱨᱮᱦᱚᱸ ᱩᱠᱤᱱ ᱫᱚ᱾ ᱪᱤᱠᱳ ᱛᱮᱠᱤᱱ ᱵᱟᱲᱟᱭ ᱧᱟᱢᱟ ᱡᱮ ᱱᱚᱣᱟ ᱫᱚ ᱪᱮᱫ ᱠᱟᱱᱟ ᱞᱮᱠᱟ ᱵᱟᱝ, ᱚᱱᱟ ᱫᱚ ᱡᱚ ᱠᱚᱱ᱾ ᱦᱟᱨᱟᱜ ᱟᱭ ᱠᱩᱲᱤ ᱵᱟᱭᱤᱥ ᱛᱮᱭᱤᱥ ᱩᱢᱮᱨ ᱡᱚᱠᱷᱚᱱ ᱦᱩᱭᱩᱜ ᱛᱟᱭᱟ᱾ ᱩᱱ ᱚᱠᱛᱚ ᱦᱟᱸᱜ ᱠᱷᱟᱱ ᱮ ᱟᱹᱭᱠᱟᱹᱣ ᱧᱟᱢᱟᱭ ᱱᱚᱣᱟ ᱫᱚ, ᱚᱱᱟ ᱞᱟᱦᱟ ᱫᱚ ᱦᱟᱸᱜ ᱠᱷᱟᱱ᱾ ᱧᱟᱢ ᱫᱚ ᱟᱹᱰᱤᱜᱮ ᱢᱩᱥᱠᱤᱞ ᱜᱮᱭᱟ ᱱᱟᱦᱟᱜ ᱡᱩᱜᱽ ᱨᱮᱫᱚ᱾
ᱮᱠᱫᱚᱢ ᱮᱠᱫᱚᱢ ᱜᱚᱢᱠᱮ ᱱᱚᱣᱟ ᱫᱚ ᱥᱟᱹᱨᱤ ᱠᱟᱛᱷᱟ ᱠᱟᱱ ᱜᱮᱭᱟ, ᱛᱚ ᱱᱚᱣᱟ ᱫᱚ ᱟᱹᱞᱤᱧ ᱫᱚᱞᱤᱧ ᱞᱟᱹᱭᱟ
ᱜᱤᱫᱽᱨᱟᱹ ᱯᱚᱠᱠᱷᱮ ᱨᱮᱱ ᱟᱭᱳ ᱵᱟᱵᱟ ᱦᱚᱸ ᱠᱟᱹᱴᱤᱡ ᱵᱩᱡᱷᱟᱹᱣ ᱞᱟᱹᱠᱛᱤ ᱟᱨ ᱠᱩᱲᱤ ᱜᱤᱫᱽᱨᱟᱹ ᱯᱚᱠ
ᱠᱟᱱᱟ ᱟᱭᱳ ᱵᱟᱵᱟ ᱩᱱᱠᱩ ᱦᱚᱸ ᱵᱩᱡᱷᱟᱹᱣ ᱞᱟᱹᱠᱛᱤ ᱠᱟᱱᱟ, ᱪᱮᱫᱟᱜ ᱵᱟᱝᱢᱟ ᱠᱩᱲᱤ ᱜᱤᱫᱽᱨᱟᱹ ᱟᱭᱳ ᱵᱟᱵᱟ ᱫᱚ ᱟᱨᱚ ᱵᱟᱹᱲᱛᱤ ᱜᱮ ᱵᱩᱡᱷᱟᱹᱣ ᱞᱟᱹᱠᱛᱤ ᱠᱟᱱᱟ, ᱱᱚᱰᱮ ᱵᱮᱱ ᱧᱮᱞᱟ ᱡᱮ ᱦᱚᱸᱜᱼᱚᱭ ᱦᱚᱸᱜ-ᱚᱝᱠᱟ ᱥᱤᱠᱷᱱᱟᱹᱛ ᱛᱟᱞᱟᱛᱮ ᱟᱠᱚᱣᱟᱜ
ᱟᱨ ᱦᱚᱸᱜᱼᱚ ᱱᱟ ᱠᱚ ᱠᱷᱟᱹᱛᱤᱨ ᱛᱮᱜᱮ ᱦᱟᱸᱜ ᱟᱠᱚᱨᱮᱱ ᱟᱭᱳ ᱵᱟᱵᱟ ᱦᱚᱸ ᱪᱮᱫ ᱦᱚᱸ ᱵᱟᱝᱠᱚ ᱪᱤᱠᱟᱹ ᱫᱟᱲᱮᱜ ᱠᱟᱱᱟ᱾ ᱟᱯᱮ ᱟᱞᱮᱨᱮᱱ ᱢᱟᱹᱭ ᱛᱟᱞᱮᱭ ᱟᱜᱤᱨ ᱮᱱᱟᱭ᱾ ᱯᱟᱲᱦᱟᱜ ᱯᱟᱲᱦᱟᱜ ᱛᱩᱞᱩᱡ ᱜᱮ, ᱦᱮᱸ ᱥᱮ ᱵᱟᱝ?
ᱦᱮᱸ ᱜᱚᱝᱠᱮ᱾
ᱮᱠᱫᱚᱢ, ᱛᱟᱦᱞᱮ ᱜᱚᱝᱠᱮ ᱱᱚᱜ ᱚᱰᱮ ᱫᱚ ᱚᱠᱟ ᱞᱮᱠᱟ ᱨᱮ ᱟᱹᱜᱤᱨ ᱮᱱᱟᱭ? ᱡᱟᱸᱦᱟᱸᱜ ᱨᱮᱱ ᱫᱚ ᱟᱭᱳ ᱵᱟᱵᱟ ᱢᱚᱸᱡᱽᱛᱮ ᱵᱟᱝᱠᱤᱱ ᱧᱮᱞᱮ ᱠᱟᱱᱟ ᱡᱮ ᱟᱹᱞᱤᱧ ᱨᱮᱱ ᱢᱟᱹᱭ ᱪᱮᱫ ᱮ ᱪᱤᱠᱟᱹᱭᱮᱫ ᱠᱟᱱᱟ ᱟᱨ ᱪᱮᱫ ᱠᱚ ᱵᱟᱭ ᱠᱟᱹᱢᱤᱭᱮᱫ ᱜᱚᱝᱠᱮ, ᱟᱵᱮᱱ ᱚᱠᱟ ᱞᱮᱠᱟ ᱵᱮᱱ ᱢᱚᱱᱮᱭᱟ?
ᱦᱮᱸ ᱜᱚᱢᱠᱮ ᱱᱚᱣᱟ ᱫᱚ ᱮᱠᱟᱞ ᱜᱮ ᱠᱟᱛᱷᱟ ᱠᱟᱱ ᱜᱮᱭᱟ᱾ ᱟᱯᱱᱟᱨ ᱨᱮᱱ ᱠᱚᱲᱟ ᱥᱮ ᱠᱩᱲᱤ ᱟᱯᱱᱟᱨ ᱜᱮ ᱧᱮᱞ ᱫᱚ ᱦᱩᱭᱩᱜᱼᱟ᱾ ᱮᱴᱟᱜ ᱦᱚᱲᱛᱚ ᱦᱮᱜ ᱠᱟᱛᱮᱫ ᱛᱚ ᱫᱚ ᱵᱟᱭ ᱦᱤᱡᱩᱜ ᱟᱭ᱾ ᱟᱯᱱᱟᱨ ᱠᱚᱨᱟ ᱠᱩᱨᱤ ᱫᱚ ᱟᱯᱱᱟᱨ ᱜᱮ ᱧᱮᱞ ᱠᱤᱱ ᱫᱚ ᱦᱩᱭᱩᱜᱼᱟ᱾ ᱩᱱᱠᱤᱱᱟᱜ ᱵᱷᱟᱜᱮ ᱫᱤᱠ ᱦᱚᱸ ᱧᱮᱞ ᱦᱩᱭᱩᱜᱼᱟ, ᱩᱱᱠᱤᱱᱟᱜ ᱵᱟᱹᱲᱤᱡ ᱫᱤᱠ ᱦᱚᱸ ᱧᱮᱞ ᱦᱩᱭᱩᱜᱼᱟ, ᱩᱱᱠᱤᱱᱟᱜ ᱵᱷᱟᱜᱮ ᱧᱮᱞ ᱦᱩᱭᱩᱜᱼᱟ ᱩᱱᱠᱤᱱᱟᱜ ᱵᱟᱹᱲᱤᱡ ᱠᱟᱹᱢᱤ ᱦᱚᱸ ᱧᱮᱞ ᱦᱩᱭᱩᱜᱼᱟ᱾ ᱡᱮᱢᱚᱱ ᱱᱟᱦᱟᱜ ᱵᱚᱱ ᱧᱮᱞ ᱠᱷᱟᱱᱮ, ᱟ ᱟᱵᱚᱨᱮᱱ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱦᱚᱸ ᱟ ᱟᱹᱰᱤ ᱞᱚᱜᱚᱱ ᱜᱮ ᱱᱚᱣᱟ ᱯᱩᱸᱜᱤ ᱧᱩ ᱠᱚ ᱥᱮ ᱫᱟᱜ ᱠᱚᱠᱚ ᱥᱮ ᱟᱭᱢᱟ ᱞᱮᱠᱟᱱᱟᱜ ᱱᱚᱣᱟ ᱠᱷᱚᱭᱱᱤ ᱠᱚ ᱱᱚᱣᱟ ᱡᱚᱢ ᱠᱚᱠᱚ ᱥᱮᱨᱟᱭ ᱫᱟ᱾
ᱦᱳᱭ ᱦᱳᱭ᱾
ᱫᱚ ᱪᱤᱠᱟᱹᱛᱮᱭ ᱥᱮᱸᱨᱟᱭ ᱫᱟᱭ ᱚᱱᱟ ᱛᱚ ᱧᱮᱞ ᱫᱚ ᱞᱟᱹᱠᱛᱤ ᱠᱟᱱᱟ ᱵᱟᱝ? ᱜᱟᱨᱡᱮᱱᱟᱜ ᱜᱮ᱾
ᱦᱮᱸ ᱜᱚᱝᱠᱮ ᱱᱚᱣᱟ ᱫᱚ ᱜᱟᱨᱡᱮᱱᱟᱜ ᱦᱚᱸ ᱧᱮᱞ ᱞᱟᱹᱠᱛᱤ ᱠᱟᱱ ᱜᱮᱭᱟ, ᱩᱸᱜ ᱡᱮ ᱜᱤᱫᱽᱨᱟᱹ ᱚᱠᱟ ᱞᱮᱠᱟᱨᱮ ᱵᱚᱫᱚᱞᱚᱜ ᱠᱟᱱᱟᱭ? ᱱᱚᱜᱼᱱᱟ ᱫᱚ ᱟᱠᱚ ᱦᱚᱸ ᱟᱹᱰᱤ ᱜᱮ ᱫᱟᱭᱤᱛᱛᱚ ᱵᱳᱫ ᱡᱤᱱᱤᱥ ᱠᱟᱱ ᱜᱮᱭᱟ᱾ ᱜᱟᱨᱡᱮᱱ ᱪᱮᱛᱟᱱ ᱨᱮᱞᱤᱧ ᱞᱮᱭᱟ ᱡᱮ ᱟᱠᱚ ᱦᱚᱸ ᱯᱩᱡᱷᱟᱹ ᱯᱮ ᱞᱟᱹᱠᱛᱤ ᱠᱟᱱ ᱜᱮᱭᱟ ᱦᱮᱸ ᱥᱮ ᱵᱟᱝ ᱜᱚᱝᱠᱮ
ᱦᱮ ᱴᱷᱤᱠ ᱜᱮᱭᱟ ᱜᱚᱝᱠᱮ ᱚᱠᱛᱚ ᱠᱚᱦᱚᱸ ᱟᱭᱢᱟ ᱜᱟᱱ ᱜᱮ ᱪᱟᱜ ᱯᱟᱨᱚᱢᱮᱱ ᱛᱟᱞᱟᱝᱟ᱾ ᱟᱨ ᱦᱚᱸ ᱱᱚᱝᱠᱟ ᱜᱮ ᱯᱚᱨᱮ ᱛᱮᱞᱟᱝ ᱨᱚᱯᱚᱲᱟ ᱾
ᱦᱳᱭ ᱜᱚᱝᱠᱮ ᱦᱳᱭ ᱛᱟᱦᱚᱞᱮ ᱢᱟ ᱮᱱᱠᱷᱟᱱ ᱱᱤᱛᱳᱜ ᱵᱮᱲᱟ ᱞᱮᱠᱟ ᱫᱚ᱾